ᱦᱮᱞᱳ᱾
ᱦᱮᱸ᱾
ᱦᱚᱸ ᱨᱚᱲ ᱦᱚᱸ ᱟᱸᱡᱚᱢᱚᱜ ᱠᱟᱱᱟ᱾ ᱤᱧᱟᱹᱜ ᱟᱸᱡᱚᱢᱚᱜ ᱠᱟᱱᱟ?
ᱦᱮᱸ, ᱴᱷᱤᱠ ᱜᱮ ᱟᱸᱡᱚᱢᱚᱜ ᱠᱟᱱᱟ᱾
ᱦᱮᱸᱦᱮᱸ ᱡᱚᱦᱟᱨ ᱜᱮ᱾
ᱦᱮᱸ ᱡᱚᱦᱟᱨ ᱜᱮ ᱾ ᱪᱤᱠᱟᱹ ᱵᱟᱝ ᱳᱭ ᱤᱧ ᱫᱚ ᱵᱟᱡᱟᱨ ᱨᱮ ᱦᱤᱱᱟᱹᱧᱟ ᱛᱚ᱾
ᱚᱻ ᱟᱪᱪᱷᱟ᱾ ᱵᱟᱡᱟᱨ ᱫᱚ ᱥᱩᱨ ᱜᱮᱛᱟ ᱯᱮᱭᱟ ᱥᱮ?
ᱵᱟᱡᱟᱨ ᱥᱩᱨ ᱜᱮᱭᱟ ᱢᱮᱱᱠᱷᱟᱱ, ᱤᱧ ᱫᱚ ᱵᱟᱡᱟᱨ ᱫᱚ ᱥᱩᱨ ᱜᱮᱭᱟ ᱢᱮᱱᱠᱷᱟᱱ, ᱤᱧ ᱥᱟᱺᱜᱤᱧ ᱨᱮᱜᱮ ᱦᱤᱱᱟᱹᱧᱟ ᱟᱨᱠᱤ ᱚᱱᱠᱟ᱾ ᱚᱱᱛᱮ ᱦᱮᱡ ᱦᱳᱭ ᱠᱟᱱᱟ ᱫᱟᱬᱟᱱ ᱦᱮᱡ ᱦᱳᱭ ᱠᱟᱱᱟ᱾
ᱚ ᱟᱪᱪᱷᱟ ᱟᱪᱷᱟ ᱟᱪᱷᱟ᱾
ᱮᱠᱞᱟ ᱜᱮ ᱥᱮ ᱟᱨᱚ ᱜᱟᱛᱮ ᱠᱚ ᱥᱟᱞᱟᱜ?
ᱮᱠᱞᱟ ᱫᱚ ᱵᱟᱝ ᱚᱱᱠᱟ ᱢᱮᱱᱟᱜ ᱞᱮᱭᱟ ᱯᱩᱨᱟᱹ ᱜᱨᱩᱯ ᱠᱟᱛᱮᱫ᱾ ᱡᱟᱹᱥᱛᱤ ᱦᱚᱲ ᱜᱮ ᱯᱩ, ᱯᱩᱱ ᱦᱚᱲ ᱢᱮᱱᱟᱜ ᱞᱮᱭᱟ᱾
ᱚ ᱦᱮᱸᱛᱚ ᱚᱱᱠᱟ ᱫᱟᱬᱟᱱ ᱠᱚᱫᱚ ᱵᱷᱟᱜᱤ ᱜᱮᱭᱟ ᱢᱟᱱᱮ ᱢᱟᱱᱮ ᱠᱚ ᱠᱟᱹᱴᱤᱡ ᱯᱚᱨᱤᱥᱠᱟᱨ ᱢᱟᱱᱮ ᱯᱷᱟᱨᱪᱟ ᱯᱷᱟᱨᱪᱤ ᱧᱚᱜ ᱮᱢ ᱵᱩᱡᱷᱟᱹᱣᱟ᱾ ᱢᱟᱱᱮ ᱨᱮᱭᱟᱲ ᱦᱚᱭ, ᱢᱟᱱᱮ ᱵᱟᱭᱨᱮ ᱨᱮᱱᱟᱜ ᱦᱚᱭ ᱠᱚᱢ ᱧᱟᱢᱟ᱾
ᱦᱳᱭ ᱟᱨ ᱚᱱᱠᱟ ᱡᱩᱫᱤ ᱫᱤᱱᱦᱤᱞᱳᱜ ᱠᱟᱹᱢᱤ ᱯᱷᱤᱴ ᱨᱮᱢ ᱛᱟᱦᱮᱸᱱᱟ ᱟᱫᱚ ᱚᱱᱟ ᱫᱚ ᱠᱟᱹᱴᱤᱡ ᱪᱮᱠᱟ ᱟᱞᱟᱫᱟ ᱧᱚᱜ ᱵᱩᱡᱷᱟᱹᱜ ᱟᱥᱮ᱾
ᱦᱮᱸ ᱦᱮᱸ
ᱛᱮ ᱫᱟᱬᱟᱱ ᱠᱚᱞᱮ ᱦᱮᱡ ᱟᱠᱟᱱᱟ ᱠᱟᱹᱢᱤ ᱠᱚᱦᱚᱸ ᱯᱩᱨᱟᱹᱣᱱᱟ ᱚᱲᱟᱜ ᱠᱚᱨᱮ ᱨᱚᱦᱚᱭ ᱨᱚᱦᱚᱭ ᱠᱚᱦᱚᱸ ᱥᱟᱹᱛ ᱠᱮᱫᱟᱞᱮ᱾
ᱚ ᱟᱪᱪᱷᱟ ᱟᱪᱪᱷᱟ ᱪᱟᱵᱟ ᱟᱠᱟᱜᱼᱟ ᱯᱮ ᱯᱚᱨᱮ ᱟᱞᱮ ᱟᱞᱮ ᱟᱞᱮᱥᱮᱫ ᱢᱟ ᱱᱮᱜᱼᱮ ᱵᱳᱨ ᱠᱚ ᱨᱚᱦᱚᱭᱮᱫ᱾ ᱟᱨ ᱟᱯᱮ ᱢᱟᱯᱮ ᱪᱟᱵᱟ ᱠᱮᱫ᱾
ᱦᱮᱸ ᱟᱞᱮ ᱥᱮᱫ ᱫᱚ ᱞᱚᱜᱚᱱ ᱜᱮ ᱚᱱᱠᱟ ᱫᱟᱜ ᱟᱠᱟᱱᱟ ᱛᱚ ᱠᱷᱮᱛ ᱠᱚ᱾
ᱦᱩᱸ ᱦᱩᱸ ᱟᱞᱮᱥᱮᱫ ᱫᱚ ᱛᱟᱭᱱᱚᱢ ᱛᱮᱜᱮ ᱫᱟᱜ ᱡᱟᱹᱲᱤ ᱠᱚ ᱦᱩᱭ ᱟᱠᱟᱱᱟ᱾ ᱟᱞᱮ ᱦᱚᱸᱞᱮ ᱨᱚᱦᱚᱭᱮᱫᱼᱟ ᱟᱫᱚ ᱛᱮᱦᱤᱧ ᱫᱚ ᱦᱟᱸᱜ ᱠᱷᱟᱱ, ᱵᱟᱹᱞᱤᱧ ᱪᱟᱞᱟᱣ ᱠᱟᱱᱟ ᱨᱚᱦᱚᱭ, ᱡᱤᱨᱟᱹᱜ ᱠᱟᱱᱟᱞᱤᱧ ᱛᱮᱦᱮᱧ ᱫᱚ᱾ ᱢᱚᱬᱮ ᱢᱟᱦᱟ ᱜᱟᱱᱞᱮ ᱨᱚᱦᱚᱭ ᱠᱮᱫᱼᱟ ᱛᱚ, ᱟᱨ ᱵᱟᱨᱥᱤᱧ ᱜᱟᱱ ᱦᱩᱭᱩᱜ ᱛᱟᱞᱮᱭᱟ ᱟᱞᱮᱦᱚᱸ᱾
ᱱᱚᱝᱠᱟ ᱜᱮ ᱚᱱᱟ ᱦᱚᱸ ᱪᱟᱵᱟᱭ ᱦᱤᱡᱩᱜ ᱠᱟᱱ ᱛᱟᱯᱮᱭᱟ ᱛᱟᱦᱚᱞᱮ᱾
ᱦᱚᱸ ᱪᱟᱵᱟ ᱦᱤᱡᱩᱜ ᱠᱟᱱᱟ᱾
ᱮ ᱪᱟᱵᱟ ᱯᱚᱨ ᱛᱟᱦᱚᱞᱮ ᱪᱮᱫ ᱠᱚ ᱵᱤᱱ ᱪᱤᱠᱟᱹᱭᱟ?
ᱟᱫᱚ ᱪᱟᱵᱟ ᱯᱚᱨ ᱫᱚ ᱦᱚᱸ ᱠᱷᱟᱱ ᱱᱤᱛᱚᱜ ᱫᱚ ᱪᱮᱫ ᱦᱚᱸ ᱪᱤᱠᱠᱟ ᱵᱟᱝ ᱦᱩᱭᱩᱜᱼᱟ᱾ ᱡᱚᱫᱤ ᱦᱚᱲᱟᱜ ᱠᱟᱹᱢᱤ ᱠᱚ ᱧᱟᱢᱚᱜᱼᱟ, ᱩᱱᱠᱩᱣᱟᱜ ᱠᱟᱹᱢᱤ ᱦᱩᱭᱩᱜᱭᱼᱟ, ᱵᱟᱠᱷᱟᱱ ᱫᱚ ᱚᱲᱟᱜ ᱨᱮᱜᱮ ᱟᱨᱚ ᱡᱤᱨᱟᱹᱣ ᱵᱟᱲᱟ ᱠᱟᱛᱮ᱾ ᱛᱮ ᱟᱨᱦᱚᱸ ᱦᱮᱲᱦᱮᱫ ᱠᱚ ᱦᱩᱭᱩᱜᱼᱟ, ᱜᱷᱟᱥᱚᱜ ᱟᱛᱚ᱾
ᱚ ᱟᱪᱪᱷᱟ, ᱦᱮᱸ ᱚᱱᱟ ᱠᱚ ᱵᱟᱝ ᱥᱟᱯᱷᱟ ᱞᱮᱠᱷᱟᱱ ᱛᱚ ᱟᱨ ᱜᱟᱹᱪᱷᱤ ᱠᱚᱦᱚᱸ ᱵᱟᱝ ᱢᱚᱴᱟᱜᱼᱟ ᱟᱨ ᱦᱟᱨᱟ ᱦᱚᱸ ᱵᱟᱝ ᱦᱟᱨᱟ ᱦᱚᱫᱚᱜᱼᱟ ᱥᱮ
ᱳᱭ ᱟᱨ ᱜᱮᱞᱮ ᱦᱚᱸ ᱩᱱᱟᱹᱜ ᱱᱟᱯᱟᱭ ᱪᱮᱨᱦᱨᱟ ᱫᱚ ᱵᱟᱝ ᱜᱮᱞᱮᱜᱼᱟ ᱟᱨᱠᱤ ᱵᱟᱝ ᱦᱮᱲᱮᱫ ᱟᱜ ᱠᱷᱟᱱ
ᱦᱮᱸ ᱦᱮᱸ ᱚᱱᱟ ᱜᱷᱟᱥ ᱠᱚᱛᱮᱜ ᱜᱮ ᱮᱥᱮᱫ ᱪᱟᱵᱟᱜ ᱟ ᱛᱚ ᱩᱱᱫᱚ
ᱦᱮᱸ ᱟᱨ ᱢᱟᱱᱮ ᱢᱟᱱᱮ ᱦᱟᱨᱟ ᱦᱚᱸ ᱵᱟᱭ ᱦᱟᱨᱟ ᱫᱟᱲᱮᱭᱟᱜᱼᱟ ᱟᱨᱠᱤ ᱠᱤ
ᱦᱮᱸ
ᱪᱮᱫ ᱦᱩᱲᱩ ᱠᱚᱯᱮ ᱨᱚᱦᱚᱭ ᱜᱮᱭᱟ ᱛᱟᱭ ᱟᱯᱮ ᱫᱚ?
ᱟᱞᱮ ᱫᱚ᱾ ᱟᱱᱮ ᱪᱮᱫ ᱵᱤᱵᱤ ᱮᱜᱟᱨᱚ ᱦᱮᱱᱟᱜᱼᱟ ᱛᱟᱯᱚᱨ ᱞᱚᱞᱟᱴ ᱠᱚ ᱟᱨ ᱚᱱᱮ ᱪᱮᱫ ᱯᱟᱭᱮᱥ ᱯᱟᱭᱮᱥ ᱛᱟᱠᱚ ᱚᱱᱟ ᱦᱩᱲᱩ ᱫᱚ ᱪᱮᱫ ᱠᱟᱱᱟ ᱠᱚ ᱦᱮᱡ ᱱᱟᱠᱚ
ᱚ ᱟᱪᱷᱟ
ᱟᱨ ᱟᱯᱮ ᱫᱚ ᱪᱮᱫ ᱦᱩᱲᱩ ᱯᱮ ᱨᱚᱦᱚᱭᱟ?
ᱟᱞᱮ ᱫᱚᱱ ᱥᱚᱨᱱᱚ ᱠᱚ ᱵᱩᱞᱮᱴ ᱠᱚ ᱞᱚᱞᱟᱴ ᱠᱚ ᱵᱤᱵᱤ ᱮᱜᱟᱨᱚ ᱠᱚᱦᱚᱸ
ᱟᱨ ᱛᱟᱨᱯᱚᱨᱮ ᱪᱮᱫᱠᱟ ᱥᱚ ᱥᱚᱱᱟ ᱥᱮ ᱪᱮᱫ ᱦᱩᱭᱩᱜ ᱚᱱᱟ ᱤᱛᱟᱹ ᱱᱤᱭᱟᱹ ᱫᱷᱟᱣ ᱛᱮᱷᱟᱨᱮ ᱟᱹᱜᱩ ᱠᱷᱟᱱ ᱚᱱᱟᱞᱮ ᱨᱚᱦᱚᱭᱮᱫᱼᱟ ᱦᱳᱭ ᱦᱳᱭ ᱚᱱᱟᱱᱟᱜᱮ
ᱛᱚᱨᱚᱯ ᱠᱷᱚᱱᱟᱜ ᱚᱱᱠᱟ ᱪᱟ ᱤᱭᱟᱹ ᱠᱚ ᱵᱟᱠᱚ ᱮᱢᱚᱜᱼᱟ ᱪᱟᱨᱟ ᱠᱚ
ᱵᱟᱝᱟ ᱟᱞᱮ ᱫᱚ ᱵᱟᱞᱮ ᱧᱟᱢ ᱟᱠᱟᱫᱟ ᱵᱟᱝ ᱵᱟᱝ
ᱟᱯᱮ ᱟᱛᱩ ᱠᱚ ᱥᱮᱫ ᱫᱚ ᱦᱮᱸ
ᱦᱩᱸ ᱟᱪᱪᱷᱟ
ᱩᱱᱠᱩᱣᱟᱜ ᱟᱹᱰᱤ ᱠᱤᱪᱷᱩ ᱠᱚ ᱮᱢᱚᱜᱼᱟ ᱱᱮᱛᱟᱨ ᱫᱤᱱ ᱫᱚ ᱡᱮᱢᱚᱱ ᱠᱟ ᱮᱢᱚᱜ ᱠᱟᱱᱟ ᱚᱱᱟ ᱦᱩᱲᱩ ᱪᱟᱨᱟ ᱞᱟᱹᱜᱤᱫ ᱠᱚᱠᱚ ᱮᱢᱚᱜ ᱠᱟᱱᱟ ᱟᱨ ᱚᱱᱠᱟ ᱥᱚᱵᱽᱡᱤ ᱠᱚᱦᱚᱸ ᱠᱚ ᱮᱢᱚᱜᱼᱟ ᱡᱮ ᱥᱚᱵᱡᱤ ᱱᱚᱣᱟ ᱠᱚ ᱥᱚᱵᱡᱤ ᱨᱚᱦᱚᱭ ᱯᱮ
ᱚ ᱟᱪᱪᱷᱟ ᱟᱪᱪᱷᱟ
ᱠᱤᱪᱩ ᱚᱱᱟ ᱯᱚᱴᱚᱞ ᱠᱚᱨᱮᱱᱟ ᱰᱮᱲᱚᱥ ᱠᱚᱨᱮᱱᱟ ᱦᱮᱸ ᱥᱚᱵᱽᱡᱤ ᱠᱚᱦᱚᱸ ᱦᱩᱭᱩᱜ ᱜᱮᱭᱟ ᱟᱹᱰᱤ ᱡᱟᱹᱥᱛᱤ ᱜᱮ
ᱚ ᱢᱟᱱᱮ ᱡᱷᱚᱛᱚ ᱟᱞᱩ ᱠᱷᱚᱱᱟᱜ ᱮᱦᱚᱵ ᱠᱟ ᱠᱟᱛᱮᱜ ᱡᱷᱚᱛᱚ ᱥᱚᱵᱽᱡᱤ ᱜᱮ ᱦᱩᱭᱩᱜ ᱜᱮᱭᱟ ᱟᱯᱮᱥᱮᱫ
ᱦᱮᱸ ᱡᱚᱛᱚ ᱨᱚᱠᱚᱢ ᱜᱮ ᱟᱞᱩ ᱠᱚ ᱠᱚᱱᱰᱷᱟ ᱦᱚᱭ ᱵᱮᱸᱜᱟᱲᱠᱚ ᱚᱱᱠᱟ ᱟᱭᱢᱟ ᱟᱹᱰᱤ ᱠᱤᱪᱷᱩᱜᱮ
ᱦᱩᱸ ᱟᱞᱮ ᱫᱚ ᱟᱞᱩ ᱠᱚᱫᱚ ᱵᱟᱞᱮ ᱪᱟᱥ ᱵᱟᱲᱟ ᱟᱠᱟᱫᱼᱟ ᱠᱷᱟᱱ ᱟᱫᱚ ᱦᱩᱭᱳᱭ ᱦᱚᱸ ᱩᱱᱟᱹᱜ ᱫᱚ ᱵᱟᱝ ᱦᱩᱭᱩᱜᱼᱟ ᱱᱚᱣᱟ ᱠᱚᱸᱰᱷᱟ ᱠᱚᱸᱰᱷᱟ ᱠᱚᱜᱮᱞᱮ ᱨᱚᱦᱚᱭ ᱵᱟᱲᱟ ᱠᱟᱜᱼᱟ ᱠᱚᱸᱰᱷᱟ ᱦᱚᱛᱚ ᱵᱷᱤᱱᱰᱤ ᱵᱮᱸᱜᱟᱲ ᱠᱚ ᱵᱷᱚᱨᱵᱚᱴᱤ ᱠᱚ ᱚᱱᱟ ᱠᱚᱜᱮᱞᱮ ᱪᱟᱥ ᱵᱟᱲᱟᱭ ᱜᱮᱭᱟ ᱟᱨᱠᱤ
ᱟᱪᱪᱷᱟ ᱟᱪᱪᱷᱟ
ᱦᱩ ᱟᱫᱚ ᱪᱟᱥ ᱦᱚᱸ ᱟᱞᱮ ᱫᱚ ᱢᱟᱱᱮ
ᱟᱫᱚ ᱠᱷᱟᱱ ᱵᱟᱹᱞᱤ ᱵᱟᱹᱞᱤ ᱡᱟᱭᱜᱟ ᱫᱚ ᱵᱟᱹᱱᱩᱜᱼᱟ
ᱵᱟᱹᱞᱤ ᱵᱟᱱᱩᱜ-ᱟ
ᱦᱮ
ᱵᱟᱫᱟᱢ ᱠᱚᱯᱮ ᱪᱟᱥ ᱜᱮᱭᱟ ᱛᱟᱦᱞᱮ
ᱦᱮᱸ ᱵᱟᱫᱟᱢ ᱠᱚᱦᱚᱸ ᱪᱟᱥ ᱦᱩᱭᱩᱜ ᱜᱮᱭᱟ
ᱦᱩᱸ ᱟᱪᱪᱷᱟ
ᱚᱱᱛᱮ ᱟᱯᱮ ᱥᱮ ᱵᱟᱫᱟᱢ ᱠᱚ ᱦᱩᱭᱩᱜ ᱜᱮᱭᱟ ᱥᱮ ᱵᱟᱝ
ᱵᱟᱝᱟ ᱵᱟᱫᱟᱢ ᱠᱚᱫᱚ ᱵᱟᱝ ᱦᱩᱭᱩᱜ ᱜᱮᱭᱟ
ᱥᱩᱫᱩ ᱦᱩᱲᱩ ᱜᱮ ᱦᱩᱭᱩᱜ ᱟ
ᱦᱚᱸ ᱦᱩᱲᱩ ᱜᱮ ᱟᱨ ᱚᱱᱟ ᱦᱚᱛᱚᱫ ᱠᱚᱸᱰᱷᱟ ᱤᱱᱟᱹ ᱟᱲᱟᱜ ᱠᱚᱜᱮ ᱦᱩᱭᱩᱜᱼᱟ ᱞᱟᱹᱭᱫᱟᱹᱧ ᱦᱩᱲᱩ ᱫᱚ ᱛᱤᱱ ᱫᱷᱟᱣ ᱯᱮ ᱪᱟᱥ ᱜᱮᱭᱟ ᱢᱤᱫ ᱫᱷᱟᱣ ᱥᱮ ᱵᱟᱨᱫᱷᱟᱣ
ᱟᱞᱮ ᱥᱮ ᱫᱚ ᱱᱟᱹᱭ ᱠᱚ ᱫᱚᱢᱮ ᱦᱮᱱᱟᱜᱼᱟ ᱛᱚ ᱱᱟᱹᱭ ᱜᱟᱰᱟ ᱠᱚ ᱦᱮᱱᱟᱜᱼᱟ ᱠᱟ ᱥᱟᱶ ᱥᱟᱶᱛᱮ ᱥᱮᱞᱚ ᱠᱚ ᱦᱮᱱᱟ ᱚᱱᱟ ᱠᱟᱛᱮ ᱵᱟᱨ ᱫᱷᱟᱶ ᱞᱮ ᱪᱟᱥᱟ ᱵᱚᱪᱷᱚᱨ ᱨᱮ
ᱚ ᱟᱪᱪᱷᱟ ᱟᱪᱪᱷᱟ ᱟᱞᱮ ᱫᱚ ᱱᱚᱜᱼᱚᱭ ᱟᱥᱟᱲ ᱥᱟᱱ ᱵᱚᱸᱜᱟᱜᱮ ᱢᱟᱱᱮ ᱱᱤᱭᱟᱹ ᱵᱚᱸᱜᱟ ᱜᱮᱞᱮ ᱪᱟᱥᱟ ᱟᱫᱚ ᱵᱟᱝ ᱦᱩᱭᱩᱜᱼᱟ ᱟᱞᱮ ᱥᱮᱫ ᱫᱚ ᱫᱟᱜ ᱠᱚ ᱵᱟᱝ ᱦᱩᱭᱩᱜ ᱦᱮᱸ ᱵᱚᱪᱷᱚᱨ ᱨᱮ ᱢᱤᱫ ᱫᱷᱟᱣ ᱜᱮ
ᱦᱚᱭ
ᱜᱟᱰᱟ ᱠᱚ ᱵᱟᱹᱱᱩᱜ ᱟᱛᱚ ᱢᱟᱱᱮ ᱜᱟᱰᱟ ᱠᱚ ᱛᱟᱦᱮᱸ ᱞᱮᱱ ᱠᱷᱟᱱ ᱦᱚᱸ ᱦᱩᱭᱩᱜ ᱜᱮᱭᱟᱸ ᱦᱮᱪᱮ ᱟᱫᱚ ᱜᱟᱰᱟ ᱠᱚ ᱵᱟᱹᱱᱩᱜᱼᱟ ᱟᱞᱮᱥᱮᱫ ᱫᱚ ᱥᱩᱫᱷᱩ ᱥᱮᱨᱢᱟ ᱫᱟᱜ ᱵᱷᱚᱨᱥᱟ ᱜᱮ
ᱦᱮᱸ ᱛᱚ ᱫᱟᱜ ᱡᱟᱹᱲᱤ ᱫᱚ ᱱᱚᱣᱟ ᱢᱤᱫ ᱥᱩᱢᱚᱭ ᱜᱮ ᱦᱩᱭᱩᱜ ᱟᱛᱚ
ᱦᱮᱸ
ᱟᱨ ᱦᱩᱲᱩ ᱨᱚᱦᱚᱭ ᱠᱚᱨᱛᱮ ᱜᱮᱞᱮ ᱫᱟᱜ ᱫᱚ ᱚᱱᱟ ᱫᱚ ᱮᱠᱫᱚᱢ ᱞᱟᱹᱠᱛᱤ ᱠᱟᱱ ᱜᱮᱭᱟ
ᱦᱮᱸ
ᱜᱟᱹᱰᱭᱟᱹ ᱠᱷᱱᱟᱜ ᱰᱚᱵᱷᱟᱜ ᱠᱚᱠᱷᱚᱱᱟ ᱫᱟᱜ ᱫᱟᱜ ᱦᱮᱸ ᱜᱟᱹᱰᱭᱟᱹ ᱰᱚᱵᱷᱟᱜ ᱠᱚ ᱠᱷᱚᱱᱟᱜ ᱫᱟᱜ ᱟᱨᱮᱡ ᱠᱟᱛᱮᱫ ᱫᱚ ᱛᱤᱱᱟᱹᱜ ᱮᱢ ᱪᱟᱥ ᱫᱟᱲᱮᱭᱟᱜᱼᱟ
ᱟᱨ ᱜᱟᱹᱰᱭᱟᱹ ᱠᱚᱨᱮᱱᱟᱜ ᱫᱟᱜ ᱦᱚᱸ ᱢᱟᱱᱮ ᱫᱷᱚᱨᱚᱱ ᱫᱤᱱ ᱫᱚ ᱟᱸᱡᱮᱫᱚᱜ ᱜᱮᱭᱟ ᱫᱚᱢᱮ ᱥᱤᱛᱩᱝ ᱞᱮᱠᱷᱟᱱᱮ
ᱚ ᱟᱪᱪᱷᱟ
ᱦᱮᱸ ᱟᱫᱚ ᱚᱱᱟ ᱵᱚᱨᱥᱟ ᱛᱮᱦᱚᱸ ᱪᱟᱥ ᱵᱟᱝ ᱜᱟᱱᱚᱜᱼᱟ ᱡᱮ ᱚᱱᱟ ᱜᱟᱹᱰᱭᱟᱹ ᱨᱮᱱᱟᱜ ᱫᱟᱜ ᱵᱷᱚᱨᱥᱟ ᱛᱤᱧ ᱪᱟᱥᱟ ᱚᱱᱟ ᱦᱚᱸ ᱵᱟᱝ ᱜᱟᱱᱼᱟ ᱵᱟᱝᱠᱷᱟᱱ ᱚᱱᱟ ᱦᱚᱸᱛᱚ ᱟᱸᱡᱮᱫᱚᱜ ᱠᱷᱟᱱ ᱚᱱᱟᱛᱮ ᱢᱤᱫ ᱫᱷᱟᱣ ᱜᱮ ᱦᱩᱲᱩ ᱠᱚᱫᱚᱞᱮ ᱪᱟᱥ ᱜᱮᱭᱟ
ᱟᱪᱪᱷᱟ ᱟᱪᱪᱷᱟ ᱛᱟᱦᱟᱱᱮ ᱛᱩᱨᱢᱩᱡᱽ ᱠᱚ ᱦᱩᱭᱩᱜ ᱜᱮᱭᱟ ᱥᱮ ᱵᱟᱝ
ᱵᱟᱝᱟ ᱛᱩᱨᱢᱩᱡᱽ ᱠᱚ ᱵᱟᱝ ᱦᱩᱭᱩᱜ ᱜᱮᱭᱟ
ᱦᱮᱸ
ᱟᱯᱮ ᱥᱮᱫ ᱫᱚ ᱦᱩᱭᱩᱜᱼᱟ ᱾
ᱦᱮᱸ ᱛᱚᱨᱢᱩᱡ ᱠᱚᱦᱚ ᱟᱹᱰᱤ ᱡᱟᱹᱥᱛᱤ ᱠᱚ ᱪᱟᱥ ᱜᱮᱭᱟ ᱾
ᱦᱩᱸ ᱦᱩᱸ ᱟᱞᱮ ᱤᱱᱟᱹ ᱫᱷᱟᱨᱮ ᱜᱮᱭᱟ ᱯᱮᱥᱮ ᱟᱨ ᱵᱷᱟᱹᱞᱤ ᱡᱟᱭᱜᱟ ᱚᱱᱟ ᱠᱚᱨᱮ ᱫᱚ ᱵᱷᱟᱜᱤ ᱜᱮ ᱦᱩᱭᱩᱜᱼᱟ ᱦᱩᱸ ᱦᱩᱸ ᱾
ᱜᱚᱴᱟ ᱜᱮᱠᱚ ᱪᱟᱥ ᱟᱨ ᱚᱱᱠᱟ ᱜᱟᱹᱰᱤ ᱦᱤᱡᱩᱜᱼᱟ ᱜᱟᱹᱰᱤ ᱯᱩᱨᱟᱹ ᱢᱤᱫ ᱥᱟᱶ ᱛᱮᱞᱮ ᱟᱠᱷᱨᱤᱧᱟ ᱰᱷᱮᱨ, ᱰᱷᱮᱨ
ᱚ ᱟᱪᱷᱟ, ᱪᱷᱟ, ᱪᱷᱟ ᱵᱷᱟᱜᱤ ᱜᱮ ᱚᱱᱟ ᱦᱚᱸ ᱾ ᱛᱟᱦᱚᱞᱮ ᱟᱯᱮ ᱚᱱᱛᱮ ᱫᱚ ᱵᱤᱨ ᱠᱚᱫᱚ ᱵᱟᱹᱱᱩᱜᱼᱟ?
ᱵᱤᱨ ᱠᱚᱫᱚ ᱵᱟᱝ ᱞᱮᱠᱟᱜᱮ ᱚᱱᱠᱟᱱ ᱯᱚᱴᱟᱥ ᱯᱚᱴᱟᱥ ᱨᱮᱱᱟᱜ ᱯᱚᱴᱟᱥ ᱵᱟᱜᱟᱱ ᱦᱮᱱᱟᱜᱼᱟ ᱵᱤᱨ ᱠᱚᱫᱚ ᱵᱟᱹᱱᱩᱜᱼᱟ ᱾
ᱟᱪᱪᱷᱟ ᱚᱱᱮ ᱢᱟᱱᱮ ᱨᱚᱦᱚᱭ ᱵᱟᱜᱟᱱ ᱠᱚ ᱥᱮ
ᱦᱳᱭ ᱦᱳᱭ ᱡᱟᱦᱟᱸ ᱛᱚᱞᱜᱮ ᱛᱟᱸᱦᱮ ᱠᱟᱜ ᱠᱚ ᱩᱞ ᱵᱟᱜᱟᱱ ᱠᱚ ᱦᱮᱸ ᱡᱮᱢᱚᱱ
ᱦᱩᱸ ᱦᱩᱸ ᱱᱚᱣᱟ ᱥᱟᱨᱡᱚᱢ ᱫᱟᱨᱮ ᱠᱚᱫᱚ ᱵᱟᱹᱱᱩᱜᱼᱟ ᱾
ᱥᱟᱨᱡᱩᱢ ᱫᱟᱨᱮ ᱠᱚᱫᱚ ᱵᱟᱹᱱᱩᱜ ᱟᱠᱟᱫᱟ ᱾ ᱟᱯᱮ ᱥᱮᱫ ᱫᱚ ᱟᱹᱰᱤ ᱡᱟᱹᱥᱛᱤ ᱵᱤᱨᱤ ᱜᱮᱭᱟ ᱥᱮᱛᱟ
ᱦᱚᱸ ᱵᱤᱨ ᱫᱚ ᱵᱤᱨ ᱜᱮᱭᱟ ᱫᱚᱢᱮ ᱡᱟᱹᱥᱛᱤ ᱾
ᱛᱟᱸᱦᱮ ᱞᱮᱠᱟᱱ ᱱᱮᱛᱟᱨ ᱫᱤᱱ ᱟᱞᱮ ᱵᱟᱡᱟᱨ ᱨᱮ ᱩᱫᱼᱼ ᱩᱫ ᱠᱚ ᱯᱩᱴᱠᱟᱹ ᱠᱚ ᱮᱢᱟᱱ ᱠᱚ ᱫᱚᱢᱮ ᱠᱚ ᱟᱠᱷᱨᱤᱧᱮᱫ ᱠᱚᱣᱟ ᱟᱯᱮᱥᱮᱫ ᱛᱟᱦᱚᱞᱮ ᱩᱱᱠᱩ ᱧᱟᱢᱚᱜ ᱜᱮᱭᱟ ᱠᱚᱛᱚ ᱾
ᱦᱮᱸ ᱡᱟᱱᱟᱢ ᱠᱟᱱᱟ ᱠᱚ ᱩᱫ ᱠᱚᱦᱚᱸ ᱡᱚᱢ ᱵᱟᱲᱟᱭᱮᱫ ᱜᱮᱭᱟᱞᱮ ᱟᱞᱮ ᱟᱹᱜᱩ ᱠᱟᱛᱮᱫ ᱯᱩᱴᱠᱟᱹ ᱠᱚᱦᱚᱸ ᱠᱚ ᱡᱟᱱᱟᱢᱚᱜ ᱠᱟᱱᱟ ᱾
ᱢᱤᱫ ᱫᱤᱱ ᱫᱚ ᱯᱩᱴᱠᱟᱹᱞᱮ ᱥᱚᱲᱮ ᱞᱮᱫ ᱠᱚᱣᱟ
ᱪᱮᱫ ᱠᱟ ᱠᱟᱛᱮᱜ ᱠᱚ ᱡᱚᱢ ᱯᱩᱴᱠᱟᱹ ᱠᱚᱫᱚ ᱩᱛᱩ ᱥᱩᱫᱷᱩ ᱩᱛᱩ ᱠᱚᱣᱟ ᱠᱚ ᱟᱨ ᱥᱚᱲᱮ ᱠᱚᱣᱟ ᱠᱚ ᱟᱨ ᱮᱴᱟᱜ ᱠᱤᱪᱷᱩ ᱠᱟᱛᱮ
ᱮᱴᱟᱜ ᱠᱤᱪᱷᱩ ᱦᱮᱸ ᱢᱟᱱᱮ ᱡᱚᱛᱚ ᱥᱟᱞᱟᱜ ᱜᱮᱠᱚ ᱟᱹᱞᱩ ᱠᱚ ᱥᱟᱞᱟᱜ ᱮᱢ ᱩᱛᱩ ᱫᱟᱲᱮ ᱟᱠᱚᱣᱟ ᱵᱷᱟᱹᱡᱤ ᱫᱟᱲᱮ ᱟᱠᱚᱣᱟᱢ ᱾
ᱟᱨ ᱟᱸᱡᱚᱢ ᱞᱮᱫᱟᱹᱧ ᱥᱮ ᱪᱮᱫ ᱩᱱᱠᱩ ᱯᱩᱴᱠᱟᱹ ᱠᱚ ᱞᱮᱴᱚ ᱠᱟᱛᱮᱫ ᱠᱚ ᱡᱚᱢ ᱠᱚᱣᱟ ᱾
ᱦᱚᱸ ᱦᱮᱸ ᱦᱮᱸ ᱞᱮᱴᱚ ᱠᱟᱛᱮᱫ ᱦᱚᱠᱚ ᱡᱚᱢ ᱠᱚᱜᱮᱭᱟ ᱾ ᱯᱷᱩᱴᱠᱟᱹ ᱞᱮᱴᱚ
ᱟ
ᱵᱷᱟᱜᱤ ᱠᱚ ᱵᱩᱡᱷᱟᱹᱜ ᱜᱮᱭᱟ ᱡᱚᱢ ᱵᱟᱲᱟ ᱠᱟᱜ ᱠᱚᱣᱟᱵᱤᱱ ᱥᱮ ᱵᱟᱝ?
ᱵᱟᱝᱜᱮ ᱟᱞᱮ ᱥᱮᱫ ᱫᱚ ᱚᱱᱠᱟ ᱵᱟᱝᱠᱚ ᱧᱟᱢᱚᱜᱼᱟ ᱛᱚ ᱟᱨ ᱵᱟᱡᱟᱨ ᱦᱚᱸ ᱟᱹᱰᱤ ᱟᱹᱰᱤ ᱩᱛᱟᱹᱨ ᱠᱚ ᱫᱟᱢᱟ ᱫᱟᱢ ᱠᱚᱣᱟ ᱾
ᱚ ᱟᱪᱪᱷᱟ, ᱪᱷᱟ ᱾
ᱟᱫᱚ ᱵᱟᱝᱞᱮ ᱦᱟᱛᱟ ᱵᱟᱲᱟ ᱠᱟᱜ ᱠᱚᱣᱟ ᱾
ᱟ ᱫᱚᱢᱮ
ᱟᱨ ᱛᱟᱞ ᱦᱮ ᱟᱪᱪᱷᱟ ᱦᱮᱸ ᱡᱚᱢ ᱠᱟᱛᱮᱜ ᱧᱮᱞ ᱠᱚ ᱦᱳᱭᱳᱜᱼᱟ ᱛᱟᱦᱚᱞᱮ ᱪᱮᱫ ᱠᱟ ᱠᱚ ᱥᱮᱵᱮᱞᱟ ᱾ ᱡᱚᱢ ᱨᱮᱱᱟᱜ ᱟᱸᱥ ᱫᱚ ᱦᱮᱱᱟᱜᱼᱟ ᱢᱮᱱᱠᱷᱟᱱ ᱟᱫᱚ ᱚᱱᱠᱟ ᱟᱹᱰᱤ ᱡᱟᱹᱥᱛᱤ ᱠᱚ ᱫᱟᱢ ᱟᱠᱚᱣᱟ ᱥᱮ ᱚᱱᱟ ᱛᱮᱫᱚ ᱵᱟᱝᱞᱮ ᱦᱟᱛᱟᱣ ᱠᱟᱫ ᱠᱚᱣᱟ ᱾
ᱟᱪᱪᱷᱟ ᱾
ᱛᱟᱦᱚᱞᱮ ᱩᱫ ᱠᱚ ᱚᱢᱚᱱᱚᱜ ᱠᱟᱱᱟ ᱢᱟᱱᱮ ᱪᱮᱫ ᱪᱮᱫ ᱪᱮᱫ ᱩᱫ ᱠᱚ ᱚᱢᱚᱱᱚᱜ ᱠᱟᱱᱟ?
ᱦᱮᱸ ᱚᱛᱚᱫ ᱳᱫ ᱚᱱᱟ ᱢᱩᱪᱤ ᱠᱟᱴᱟ ᱳᱫ ᱟᱨᱚ ᱟᱭᱢᱟ ᱵᱩᱱᱩᱢ ᱳᱫ ᱵᱟᱹᱞᱤ ᱳᱫ ᱚᱱᱟ ᱠᱚ ᱚᱢᱚᱱᱚᱜ ᱠᱟᱱ ᱜᱮᱭᱟ ᱾
ᱡᱚᱢ ᱵᱟᱲᱟ ᱠᱟᱫᱟ ᱵᱤᱱ ᱥᱮ ᱵᱟᱝ ᱳᱫ ᱠᱚ ᱛᱟᱦᱚᱞᱮ?
ᱳᱫ ᱠᱚᱫᱚ ᱟᱞᱮ ᱥᱮᱫ ᱚᱱᱟ ᱳᱫ ᱠᱚᱫᱚ ᱵᱟᱝ ᱧᱟᱢᱚᱜᱼᱟ ᱛᱚ ᱚᱱᱮ ᱡᱟᱦᱟᱸ ᱵᱩᱥᱩᱵ ᱥᱮᱭᱟ ᱠᱟᱛᱮᱜ ᱳᱫ ᱠᱚ ᱦᱩᱭᱩᱜ ᱫᱚ ᱦᱳᱭ ᱚᱱᱟ ᱳᱫ ᱜᱮ ᱡᱚᱢ ᱵᱟᱲᱟ ᱠᱟᱫᱟ ᱞᱤᱧ ᱾
ᱚᱸᱻ ᱟᱪᱪᱷᱟ, ᱪᱷᱟ, ᱪᱷᱟ ᱢᱟᱱᱮ ᱵᱤᱨ ᱨᱮᱱᱟᱜ ᱳᱫ ᱫᱚ ᱵᱟᱝ ᱛᱟᱞᱦᱮ
ᱵᱟᱝ ᱵᱤᱨ ᱨᱮᱱᱟᱜ ᱳᱫ ᱫᱚ ᱵᱟᱝᱞᱮ ᱧᱟᱢ ᱵᱟᱲᱟ ᱾
ᱚ ᱟᱪᱪᱷᱟ ᱾
ᱦᱮ
ᱵᱩᱥᱩᱵ ᱳᱫ ᱦᱚᱸ ᱥᱤᱵᱤᱞ ᱜᱮᱭᱟ ᱚᱱᱟᱫᱚ, ᱚᱱᱟ ᱳᱫ ᱫᱚ ᱚᱱᱟ ᱳᱫ ᱜᱮ ᱫᱚᱢᱮ ᱥᱮᱵᱮᱞᱟ, ᱟᱨᱠᱤ ᱱᱚᱣᱟ ᱳᱫ ᱫᱚ ᱥᱮᱵᱮᱞ ᱫᱚ ᱥᱮᱵᱮᱞᱟ, ᱢᱟᱱᱮ ᱞᱟᱹᱭᱟ ᱠᱚ ᱵᱩᱥᱩᱵ ᱳᱫ ᱫᱚ ᱵᱟ ᱵᱟᱠᱚ ᱛᱮᱡᱳᱭᱟ, ᱟᱨ ᱵᱟᱠᱚ ᱡᱟᱱᱰᱤᱭᱟ ᱾ ᱟᱨ ᱱᱚᱣᱟ ᱵᱤᱨ ᱨᱮᱱᱟᱜ ᱳᱫ ᱫᱚᱠᱚ ᱢᱟᱱᱮ ᱡᱟᱱᱰᱤ ᱜᱮᱭᱟ ᱠᱚ ᱟᱨᱠᱤ,
ᱟᱪᱪᱷᱟ ᱦᱳᱭ
ᱦᱮᱸ
ᱦᱮᱸ ᱫᱟᱜ ᱱᱮᱛᱟᱨ ᱫᱤᱱ ᱛᱚ ᱫᱟᱜ ᱮᱫᱟᱭ ᱛᱚ ᱟᱫᱚ, ᱱᱚᱝᱨᱟ ᱠᱚᱦᱚᱸ ᱯᱟᱹᱥᱤᱨᱚᱜ ᱠᱟᱱᱟ, ᱫᱟᱜ ᱡᱚᱠᱷᱚᱱ ᱡᱚᱨᱚᱜ ᱠᱟᱱᱟ ᱥᱟᱠᱟᱢ ᱥᱮᱭᱟ ᱠᱚᱦᱚᱸ ᱯᱟᱹᱥᱤᱨᱟᱜᱼᱟ ᱥᱮ ᱵᱤᱨ ᱠᱚᱨᱮᱱᱟᱜ ᱫᱟᱜ ᱫᱚ ᱾
ᱦᱮᱸ ᱦᱮᱸ ᱢᱟᱱᱮ ᱚᱱᱟ ᱛᱮᱜᱮ ᱤᱭᱟᱹ ᱢᱟᱱᱮ ᱳᱫ ᱨᱮᱫᱚ ᱛᱮᱡᱳᱭ ᱟᱠᱚ, ᱟᱨᱠᱤ ᱡᱟᱹᱱᱰᱤᱭ ᱟᱠᱚ ᱾
ᱦᱮᱸ ᱦᱩᱸ
ᱦᱮᱸ
ᱟᱨ ᱛᱟᱦᱚᱞᱮ ᱛᱮᱦᱤᱧ ᱛᱮᱦᱤᱧ ᱜᱟᱯᱟ ᱫᱚ ᱫᱟᱜ ᱡᱟᱹᱲᱤ ᱮᱜ ᱟᱭ ᱥᱮ ᱵᱟᱝ?
ᱫᱟᱜ ᱡᱟᱹᱲᱤ ᱫᱚ ᱦᱚᱞᱟ ᱢᱟᱱᱫᱷᱮᱨ ᱨᱮ ᱫᱟᱜ ᱡᱟᱹᱲᱤ ᱠᱮᱫᱟ ᱾ ᱟᱨ ᱛᱮᱦᱮᱧ ᱫᱚ ᱥᱮᱛᱳᱝ ᱠᱟᱜᱼᱟ, ᱯᱷᱟᱠᱟ ᱠᱟᱜᱼ ᱟᱭ, ᱛᱮᱦᱮᱧ ᱫᱚ ᱟᱫᱚ ᱾ ᱱ ᱠᱷᱟᱱ ᱦᱤᱡᱩᱜ ᱠᱷ ᱫᱟᱜᱠᱧᱚᱜ ᱠᱟᱱᱟ ᱧᱮᱞᱳᱜ ᱠᱟᱱᱟ ᱾
ᱚ ᱟᱪᱷᱟ ᱟᱪᱷᱟ, ᱟᱨ ᱪᱤᱠᱟᱹᱱᱟ ᱟᱨ ᱪᱮᱫ ᱮᱢ ᱞᱟᱭ ᱛᱟᱦᱮᱱᱟ ᱵᱩᱨᱩ ᱥᱮ ᱪᱮᱛᱟ?
ᱚ ᱤᱭᱟᱹ
ᱦᱮᱸ
ᱵᱩᱨᱩ ᱵᱚᱸᱜᱟ ᱾
ᱛᱮ
ᱦᱚᱭ ᱟᱪᱪᱷᱟ ᱪᱷᱟ ᱾ ᱵᱤᱨ ᱵᱩᱨᱩ ᱠᱚ ᱟᱞᱮ ᱥᱮᱫ ᱫᱚ ᱚᱱᱠᱟ ᱵᱟᱹᱱᱩᱜ ᱟᱛᱚ ᱟᱞᱮ ᱥᱮᱫ ᱫᱚ ᱾ ᱯᱩᱨᱟᱹ ᱯᱷᱟᱸᱠᱟ ᱜᱮᱭᱟ, ᱡᱩᱫᱤ ᱱᱚᱣᱟ ᱠᱷᱮᱛ ᱵᱟᱹᱫᱽ ᱥᱮᱡ ᱮᱢ ᱠᱚᱭᱚᱜ ᱟᱥᱮ ᱢᱤᱫ ᱫᱷᱟᱹᱣ, ᱯᱩᱨᱟᱹ ᱟᱹᱰᱤ ᱥᱟᱺᱟᱹᱜᱤᱧ ᱜᱮᱢ ᱧᱮᱞᱧᱟᱢ ᱤᱫᱭᱟ ᱯᱩᱨᱟᱹ ᱯᱷᱟᱸᱠᱟ ᱜᱮ ᱮᱠᱷᱟᱱ ᱾ ᱦᱮᱫ ᱠᱚᱭᱱᱟ
ᱟᱪᱪᱷᱟ ᱟᱹᱛᱩ ᱚᱲᱟᱜ ᱧᱮᱞᱟ
ᱦᱩᱸ?
ᱪᱮᱫᱟ ᱥᱮ
ᱦᱳᱭ ᱦᱳᱭ ᱾
ᱪᱮ ᱠᱟᱱᱟ ᱟᱰᱤ ᱟᱨ ᱫᱚ
ᱦᱮᱞᱳ ᱾
ᱟᱪᱪᱷᱟ ᱾